ᱦᱮᱞᱳ,
ᱦᱮᱞᱳ,
ᱦᱮᱸ ᱡᱚᱦᱟᱸᱨ ᱜᱮ ᱜᱚᱝᱠᱮ
ᱦᱟᱸᱨ ᱜᱮ ᱜᱚᱝᱠᱮ
ᱦᱮᱸ
ᱟᱹᱞᱤᱧᱟᱜ ᱨᱚᱲ ᱵᱤᱱ ᱟᱸᱡᱚᱢ ᱴᱷᱤᱠᱟᱹᱭᱮᱜ-ᱟ?
ᱦᱮ ᱟᱸᱡᱚᱢ ᱫᱟᱞᱤᱧ᱾ ᱞᱟᱹᱭ ᱫᱟᱞᱤᱧ ᱜᱚᱝᱠᱮ ᱚᱲᱟᱜ ᱨᱮᱜᱮ?
ᱮ ᱦᱳᱭ ᱜᱚᱝᱠᱮ ᱱᱤᱛᱳᱜ ᱫᱚ ᱦᱳᱭ ᱜᱚᱝᱠᱮ ᱚᱲᱟᱜ ᱨᱮ ᱜᱮ ᱢᱮᱱᱟᱜ ᱞᱤᱧᱟᱹ ᱱᱤᱛᱳᱜ ᱫᱚ ᱫᱩᱲᱩᱵ ᱵᱟᱲᱟᱣ ᱠᱟᱱ ᱜᱮᱭᱟ ᱞᱤᱧ᱾
ᱟᱪᱪᱷᱟ ᱠᱤᱫᱳᱵ ᱠᱚᱫᱚ ᱦᱩᱭ ᱱᱟ? ᱦᱮ ᱟᱹᱞᱤᱧ ᱦᱚ ᱜᱚᱝᱠᱮ
ᱟᱹᱞᱤᱧ ᱦᱚ ᱚᱲᱟᱜ ᱨᱮᱜᱮ ᱜᱚᱝᱠᱮ ᱵᱩᱪ ᱠᱮᱫᱟ ᱵᱤᱱ? ᱠᱤᱫᱩᱵ ᱠᱚᱫᱚ ᱦᱚᱜ-ᱚᱭ ᱞᱤᱧ ᱱᱤᱛᱳᱜ ᱞᱤᱧ ᱠᱤᱫᱩᱵ ᱱᱟ ᱦᱮ ᱛᱚ ᱱᱤᱛᱳᱜ ᱫᱚ ᱴᱤᱵᱤ ᱠᱚ ᱢᱮᱱᱟᱜ ᱛᱟᱞᱤᱧᱟ ᱴᱤᱵᱤ ᱠᱚ ᱠᱟᱹᱴᱤᱜ ᱞᱤᱧ ᱧᱮᱞᱟ ᱫᱤᱥᱚᱢ ᱨᱮᱱᱟᱜ ᱠᱷᱚᱵᱚᱨ ᱠᱚ᱾
ᱟᱪᱪᱷᱟ ᱟᱪᱪᱷᱟ,
ᱦᱮ ᱟᱨ ᱠᱷᱮᱞ ᱠᱚ ᱠᱚ ᱦᱩᱭᱩᱜ ᱠᱟᱱᱟ ᱠᱷᱮᱞ ᱦᱚᱸ ᱠᱟᱹᱴᱤᱡ ᱞᱤᱧ ᱧᱮᱞᱟ᱾
ᱚ ᱟᱪᱪᱷᱟ ᱟᱪ ᱦᱳᱭ ᱟᱫᱚ ᱦᱳᱭ ᱠᱷᱮᱞ ᱠᱚᱦᱚ ᱦᱩᱭᱩᱜ ᱠᱟᱱ ᱜᱮᱭᱟ ᱟᱨ ᱟᱨ ᱱᱚᱝᱠᱟ ᱠᱟᱹᱢᱤ ᱞᱟᱸᱜᱟ ᱢᱚᱴᱟ ᱢᱩᱴᱤ ᱴᱤᱵᱤ ᱧᱮᱞ ᱠᱚᱫᱚ ᱠᱟᱹᱴᱤᱡ ᱫᱚᱨᱠᱟᱨᱚᱜ ᱠᱟᱱ ᱜᱮᱭᱟ ᱢᱚᱱ ᱯᱷᱮᱨᱮᱥ ᱞᱮᱠᱟᱛᱮ᱾
ᱮᱦᱮ
ᱟᱨ ᱵᱩᱭ ᱠᱚᱫᱚ ᱵᱟᱝ ᱧᱮᱞ ᱦᱩᱭᱩᱜ-ᱟ ᱱᱤᱛᱳ ᱫᱚ, ᱠᱷᱚᱵᱚᱨ ᱠᱚᱜᱮ ᱧᱮᱞ ᱦᱩᱭᱩᱜ-ᱟ, ᱠᱷᱮᱞ ᱠᱚᱦᱚᱸ ᱧᱮᱞ ᱦᱩᱭᱩᱜ-ᱟ, ᱵᱳᱭ ᱠᱚᱫᱚ ᱵᱟᱝ ᱧᱮᱞ ᱦᱩᱭᱩᱜ-ᱟ᱾
ᱚ ᱟᱪᱪᱷᱟ ᱟᱪᱪᱷᱟ
ᱟᱨ ᱞᱟᱦᱟᱛᱮ ᱞᱮᱠᱟ ᱢᱟ ᱴᱤᱵᱷᱤ ᱥᱤᱰᱤ ᱫᱚ ᱵᱟᱹᱱᱩᱜ-ᱟ, ᱡᱮ ᱟᱵᱚ, ᱟᱵᱚ ᱦᱚᱲ ᱵᱳᱭ ᱵᱚᱱ ᱠᱷᱟᱴᱟᱣ ᱠᱟᱛᱮᱜ ᱵᱚᱱ ᱧᱮᱞᱟ, ᱥᱟᱸᱬᱟ ᱧᱤᱫᱟᱹ ᱚᱱᱠᱟ ᱫᱚ ᱵᱟᱹᱱᱩᱜ ᱟᱛᱚ ᱦᱮ,
ᱮᱰ ᱥᱤᱥᱴᱮᱢ ᱛᱚ ᱵᱟᱹᱱᱩᱜ-ᱟ᱾
ᱠᱮᱥᱮᱴ ᱥᱤᱥᱴᱮᱢ ᱫᱚ ᱵᱟᱹᱱᱩᱜ-ᱟ ᱟᱫᱚ ᱚᱱᱟ ᱠᱷᱟ ᱯᱟᱹᱭᱞᱟᱹᱵ ᱤᱭᱟᱹ ᱠᱚᱫᱚ ᱟᱵᱚ ᱥᱟᱱᱛᱟᱲ ᱵᱳᱭ ᱠᱚᱫᱚ ᱢᱟᱱᱮ ᱵᱟᱝ ᱧᱟᱢᱚᱜ ᱠᱟᱱᱟ ᱟᱨ ᱠᱤ᱾ ᱟᱨ ᱧᱟᱢ ᱠᱟᱛᱮᱜ ᱨᱮᱦᱚᱸ ᱛᱚ ᱴᱤᱵᱷᱤ ᱥᱤᱰᱤ ᱤᱭᱟᱹ ᱵᱟᱹᱱᱩᱜ ᱛᱟᱵᱚᱱᱟ,
ᱦᱩᱸ ᱦᱩᱸ
ᱤᱱᱟᱹ ᱠᱷᱟᱹᱛᱤᱨ ᱵᱟᱝ ᱧᱮᱞ ᱦᱩᱭᱳᱜ ᱠᱟᱱᱟ ᱟᱨᱠᱤ ᱵᱳᱪ ᱠᱮᱫᱟ ᱵᱤᱱ ᱜᱚᱝᱠᱮ
ᱟᱫᱚ ᱚᱱᱮ ᱠᱷᱚᱵᱚᱨ ᱠᱚᱜᱮ ᱵᱤᱱ ᱧᱮᱞ ᱵᱟᱲᱟᱭᱮᱜ ᱦᱮᱸ ᱵᱟᱝ
ᱦᱮ ᱠᱷᱚᱵᱚᱨ ᱠᱚ ᱞᱮᱜᱮᱞᱤᱧ ᱧᱮᱞ ᱵᱟᱲᱟᱭᱟ᱾ ᱫᱤᱥᱳᱢ ᱨᱮᱱᱟᱜ ᱠᱷᱚᱵᱚᱨ,
ᱵᱮᱥ ᱵᱮᱥ ᱵᱮᱥ ᱵᱮᱥ ᱟᱨ ᱛᱟᱦᱞᱮ ᱮ ᱱᱰ ᱪᱟᱥᱵᱟᱥ ᱠᱚᱨᱮᱱᱟᱜ ᱠᱷᱚᱵᱚᱨ ᱠᱚ ᱠᱟᱹᱴᱤᱡ ᱞᱟᱹᱭ ᱵᱟᱲᱟ ᱞᱮ ᱵᱤᱱ?
ᱦᱮᱸ ᱜᱚᱢᱠᱮ ᱪᱟᱥᱵᱟᱥ ᱫᱚ ᱦᱩᱭ ᱫᱚ ᱦᱩᱭᱩᱜ ᱠᱟᱱ ᱛᱟᱞᱮᱭᱟ ᱵᱟᱝ ᱫᱚ ᱵᱟᱝ ᱦᱚᱜ-ᱚᱭ ᱥᱮᱫᱤᱱ ᱜᱮ, ᱢᱟᱱᱮ ᱡᱟᱹᱥᱛᱤ ᱧᱚᱜ ᱜᱮ ᱫᱟᱜ ᱟᱠᱟᱫᱟᱭ᱾ ᱵᱳᱡᱽ ᱠᱮᱫᱟ ᱵᱤᱱ ᱛᱟᱦᱞᱮ ᱚᱱᱟ ᱫᱟᱜ ᱛᱮᱜᱮ ᱢᱚᱴᱟ ᱢᱩᱴᱤ ᱵᱟᱹᱭᱦᱟᱹᱲ ᱠᱚᱫᱚᱞᱮ ᱨᱚᱦᱚᱭ ᱥᱟᱹᱛ ᱪᱟᱵᱟ ᱟᱠᱟᱫᱟ ᱟᱨᱠᱤ, ᱟᱨ ᱜᱷᱩᱴᱩ ᱠᱚᱫᱚ ᱜᱩ ᱴᱩ ᱠᱚᱫᱚ ᱚᱱᱟ ᱫᱟᱜ ᱛᱮᱜᱮ ᱞᱮ ᱟᱪᱷᱲᱟ ᱟᱠᱟᱫᱟ᱾ ᱢᱚᱴᱟ ᱢᱩᱴᱤ ᱥᱟᱱ ᱵᱚᱸᱜᱟ ᱚᱱᱟ ᱯᱚᱱᱨᱚ ᱠᱩᱲᱤ ᱛᱮᱫᱚ ᱨᱚᱦᱚᱭ ᱪᱟᱵᱟᱭ ᱟᱞᱮ᱾
ᱟᱪᱪᱷᱟ ᱟᱪᱪᱷᱟ ᱾
ᱟᱨ ᱟᱞᱮ ᱥᱮᱫ ᱫᱚ ᱢᱟᱱᱮ ᱰᱟᱝᱨᱟ ᱠᱟᱰᱟ ᱱᱟᱦᱮᱞ ᱛᱮᱜᱮᱞᱮ ᱥᱤᱭᱟ, ᱡᱩᱫᱤ ᱱᱤᱭᱟᱹ ᱱᱤᱭᱟᱹ ᱡᱩᱫᱤ ᱥᱤᱡᱤᱱ ᱵᱤᱱ ᱡᱩᱫᱤ ᱵᱤᱱ ᱦᱤᱡᱩᱜ-ᱟ ᱛᱟᱦᱚᱞᱮ ᱟᱞᱮ ᱢᱟᱴᱷ ᱨᱮᱫᱚ ᱯᱩᱨᱟᱹ ᱜᱚᱴᱟ ᱥᱮᱫ ᱜᱮ ᱦᱤᱝ ᱜᱚᱴᱟ ᱦᱤᱝ ᱜᱚᱴᱟ ᱵᱟᱭ ᱚᱱᱟ ᱜᱮᱵᱤᱱ ᱟᱸᱡᱚᱢᱟ ᱾
ᱦᱳᱭᱥᱮ ᱟᱨ ᱨᱩᱴᱟᱨ ᱛᱮᱦᱚᱸ ᱠᱚ ᱥᱤᱭᱮᱫᱟ ᱾ ᱨᱩᱴᱟᱨ ᱛᱮᱢᱟ ᱢᱟᱱᱮ ᱡᱟᱦᱟᱸ ᱚᱱᱟ ᱥᱮᱬᱟ ᱥᱮᱬᱟ ᱠᱷᱮᱛ ᱡᱟᱦᱟᱸ ᱠᱚᱨᱮ ᱵᱚᱞᱚᱱᱟ ᱟᱨ ᱟᱞᱮ ᱥᱮᱫ ᱢᱟ ᱵᱤᱨ ᱫᱤᱥᱚᱢ ᱛᱚ᱾ ᱠᱚᱛᱚ ᱢᱚᱴᱟ ᱢᱚᱴᱟ ᱟᱲᱮ ᱚᱱᱟ ᱠᱚᱨᱮ ᱫᱚ ᱨᱩᱴᱟᱨ ᱵᱟᱝ ᱵᱚᱞᱚᱱᱟ ᱛᱚ᱾
ᱟᱪᱪᱷᱟ᱾
ᱦᱩᱸ ᱛᱟᱦᱚᱞᱮ ᱟᱯᱮ ᱥᱮᱫ ᱜᱮ ᱜᱚᱝᱠᱮ ᱪᱮᱫ ᱞᱮᱠᱟ?
ᱮᱸ ᱦᱳᱭ ᱜᱚᱝᱠᱮ ᱟᱞᱮ ᱥᱮᱱ ᱫᱚ ᱱᱟᱜ ᱠᱷᱟᱱ ᱵᱤᱞᱟᱹᱛ ᱫᱤᱥᱚᱢ᱾ ᱛᱚ ᱟᱞᱮ ᱥᱮᱱ ᱦᱚᱸ ᱱᱚᱝᱠᱟ ᱡᱮᱢᱚᱱ ᱵᱤᱱ ᱢᱮᱱ ᱠᱮᱫ ᱞᱮᱠᱟ᱾
ᱦᱩ
ᱰᱟᱝᱨᱤ ᱠᱟᱲᱟ ᱦᱚᱸ ᱦᱩᱭᱩᱜ ᱠᱟᱱ ᱜᱮᱭᱟ, ᱟᱨ ᱠᱚᱸᱦᱚ ᱟᱫᱚ ᱱᱚᱜ ᱱᱚᱝᱠᱟ ᱟᱞᱮ ᱥᱚᱵ ᱠᱚᱫᱚ ᱦᱟᱸᱜ ᱠᱷᱟᱱ ᱰᱟᱝᱨᱤ ᱱᱟᱦᱮᱞ ᱛᱮᱜᱮᱞᱮ ᱥᱤ ᱵᱟᱲᱟᱭᱮᱫ ᱜᱮᱭᱟ᱾ ᱟᱫᱚ ᱱᱚᱝᱠᱟ ᱞᱮᱠᱟᱛᱮ ᱡᱟᱦᱟᱸᱭ ᱠᱚᱣᱟᱜ ᱢᱟᱨᱟᱝ ᱢᱟᱨᱟᱝ ᱠᱷᱮᱛ ᱛᱟᱠᱚ ᱟᱨᱠᱤ ᱟᱫᱚ ᱩᱱᱠᱩ ᱠᱚᱫᱚ ᱱᱟᱜ ᱠᱷᱟᱱ ᱴᱨᱟᱠᱴᱟᱨ ᱠᱚᱠᱚ ᱞᱟᱜᱟᱣᱮᱟ ᱞᱩᱴᱟᱨ ᱠᱚᱠᱚ ᱞᱟᱜᱟᱣᱮᱟ ᱾
ᱦᱩᱸ᱾
ᱟᱫᱚ ᱨᱩᱴᱟᱨ ᱠᱚᱠᱚ ᱦᱟᱸᱜ ᱠᱷᱟᱱ ᱢᱤᱫ ᱫᱷᱟᱣ ᱠᱚ ᱥᱤ ᱦᱚᱪᱚᱭᱮᱟ ᱟᱨ ᱢᱤᱫ ᱫᱷᱟᱣ ᱦᱟᱸᱜ ᱠᱷᱟᱱ ᱮ ᱟᱞᱮ ᱥᱮᱱ ᱫᱚ ᱱᱚᱝᱠᱟ ᱜᱚᱝᱠᱮ᱾ ᱛᱚ ᱱᱮᱛᱟᱨ ᱫᱚ ᱦᱟᱸᱜ ᱠᱷᱟᱱ ᱰᱟᱝᱨᱤ ᱱᱟᱦᱮᱞ ᱦᱚᱸ ᱠᱤᱨᱤᱧ ᱛᱮ ᱧᱟᱢᱚᱜ ᱠᱟᱱᱟ᱾ ᱢᱳᱴᱟᱢᱩᱴᱤ ᱦᱳᱭ ᱢᱚᱴᱟᱢᱩᱴᱤ ᱢᱤᱫ ᱵᱤᱜᱷᱟᱹ ᱵᱤᱱ ᱥᱤᱭᱟ ᱚᱱᱟᱨᱮ ᱡᱮᱢᱚᱱ ᱢᱳᱴᱮ ᱯᱟᱸᱥᱥᱚ ᱴᱟᱠᱟᱭ ᱮᱢᱟ ᱵᱤᱱᱟ ᱟᱨ ᱢᱤᱫ ᱫᱷᱟᱣ ᱡᱚᱢ ᱮᱢᱟ ᱵᱤᱱᱟ᱾ ᱚᱱᱠᱟ ᱞᱮᱠᱟ ᱛᱮᱜᱮ ᱟᱞᱤᱧ ᱦᱚᱸ ᱢᱤᱫ ᱫᱤᱱ ᱵᱟᱨᱥᱤᱧ ᱫᱚᱞᱤᱧ ᱪᱟᱞᱟᱣ ᱵᱟᱲᱟᱜ ᱠᱟᱱ ᱜᱮ ᱛᱟᱦᱮᱸᱫ᱾ ᱟᱫᱚ ᱱᱤᱛᱳᱜ ᱫᱚ ᱦᱟᱸᱜ ᱠᱷᱟᱱ ᱟᱞᱮᱭᱟᱜ ᱠᱚ ᱨᱚᱦᱚᱭ ᱵᱟᱲᱟᱭ ᱦᱩᱭᱩᱜ ᱠᱟᱱᱟ ᱛᱚ ᱠᱷᱟᱱ ᱛᱟᱦᱚᱞᱮ ᱟᱞᱮᱭᱟᱜ ᱱᱚᱣᱟ ᱠᱟᱹᱢᱤ ᱵᱟᱠᱷᱟᱜᱮ ᱟᱹᱞᱤᱧ ᱫᱚ ᱵᱮᱥᱛᱚ ᱫᱷᱟᱨᱟ ᱢᱮᱱᱟᱜ ᱞᱤᱧᱟ᱾
ᱞᱟᱹᱭ ᱫᱟᱞᱤᱧ ᱜᱚᱝᱠᱮ ᱢᱟᱱᱮ ᱱᱤᱛᱚᱜ ᱫᱚ ᱪᱟᱥ ᱥᱤᱡᱤᱱ ᱛᱚ᱾ ᱢᱳᱴᱟᱢᱩᱴᱤ ᱱᱤᱡᱮᱨᱟᱜ ᱠᱚᱜᱮ ᱠᱟᱹᱢᱤ ᱦᱩᱭᱩᱜ-ᱟ ᱯᱳᱭᱞᱳ ᱛᱟᱨᱯᱚᱨᱮ ᱦᱚᱲᱟᱜ ᱯᱷᱟᱠᱟ ᱴᱟᱭᱤᱢ ᱨᱮ ᱵᱩᱡᱽ ᱠᱮᱫᱟ ᱵᱤᱱ᱾ ᱛᱟᱯᱚᱨᱮ ᱛᱚ ᱚᱲᱟᱜ ᱠᱷᱚᱱ ᱢᱮᱱᱟᱜ ᱜᱮᱭᱟ᱾ ᱡᱚᱛᱚ ᱜᱮ ᱢᱮᱱᱟᱜ-ᱟ ᱟᱲᱮ ᱞᱟᱜ ᱦᱚᱸ ᱢᱮᱱᱟᱜ-ᱟ, ᱦᱩᱲᱩ ᱨᱚᱦᱚᱭ ᱦᱚᱸ ᱢᱮᱱᱟᱜ-ᱟ᱾ ᱡᱚᱛᱚᱜᱮ ᱢᱮᱱᱟᱜ-ᱟ ᱦᱮᱸ ᱾ ᱛᱟᱦᱚᱞᱮ ᱜᱚᱝᱠᱮ ᱟᱯᱮ ᱥᱮᱫ ᱫᱚ ᱢᱟᱱᱮ ᱪᱮᱫ ᱛᱮᱯᱮ ᱨᱚᱦᱚᱭᱟ ᱢᱟᱱᱮ ᱠᱷᱟᱹᱞᱤ ᱮᱠᱮᱱ ᱜᱩᱨᱤᱡ? ᱥᱮ ᱥᱟᱨ ᱠᱚᱯᱮ ᱮᱢᱟᱜ-ᱟ? ᱥᱮ ᱢᱟᱱᱮ ᱡᱳᱭᱵᱚ ᱥᱟᱨ ᱠᱚ ᱚᱱᱟ ᱠᱚᱯᱮ ᱮᱢᱟᱜ-ᱟ?
ᱟᱫᱚ ᱜᱚᱝᱠᱮ ᱟᱞᱮᱥᱮᱱ ᱫᱚ ᱱᱟᱜ ᱠᱷᱟᱱ ᱦᱳᱭ ᱥᱟᱨ ᱫᱚ ᱱᱚ ᱠᱟ ᱞᱮᱠᱟᱛᱮ ᱵᱟᱨᱭᱟ ᱥᱟᱨ ᱜᱮ ᱮᱢᱟᱜ ᱦᱩᱭᱩᱜ ᱠᱟᱱᱟ ᱾ ᱟᱫᱚ ᱱᱚᱣᱟ ᱡᱟᱦᱟᱸ ᱫᱚᱠᱟᱱ ᱨᱮᱱᱟᱜ ᱥᱟᱨ ᱫᱚ ᱚᱱᱟ ᱫᱚ ᱟᱹᱰᱤ ᱯᱚᱨᱤᱢᱟᱱ ᱠᱚᱢ, ᱮ ᱧᱩᱛᱩᱢ ᱞᱮᱠᱟ ᱟᱫᱚ ᱜᱩᱨᱤᱡ ᱛᱮᱜᱮ ᱵᱤᱥᱤ ᱫᱚ ᱮᱠᱷᱚᱱ ᱮᱢ ᱦᱩᱭᱩᱜ ᱠᱟᱱᱟ ᱠᱷᱮᱛ ᱨᱮ, ᱟᱫᱚ ᱥᱟᱨ ᱫᱚ ᱠᱚᱢ ᱟᱫᱚ ᱡᱟᱦᱟᱸ ᱡᱟᱭᱜᱟ ᱨᱮ ᱠᱷᱟᱱ ᱞᱟᱜᱟᱜ ᱠᱟᱱᱟ ᱢᱚᱴᱟᱢᱩᱴᱤ ᱦᱟᱸᱜ ᱠᱷᱟᱱ ᱥᱟᱵ ᱵᱤᱱ ᱢᱚᱬᱮ ᱠᱮᱡᱤ ᱜᱟᱱ ᱾ ᱟᱫᱚ ᱚᱱᱟ ᱡᱟᱭᱜᱟ ᱨᱮᱫᱚ ᱱᱚᱝᱠᱟ ᱞᱮᱠᱟᱛᱮ ᱮᱢ ᱦᱩᱭᱩᱜ ᱠᱟᱱᱟ ᱵᱟᱨ ᱠᱮᱡᱤ ᱟᱲᱟᱭ ᱠᱮᱡᱤ ᱚᱱᱮ ᱚᱱᱠᱟ ᱞᱤᱧ ᱮᱢᱟᱜ ᱠᱟᱱᱟ ᱟᱨᱠᱤ ᱾ ᱱᱚᱝᱠᱟ ᱟᱨᱠᱤ ᱱᱚᱝᱠᱟ ᱮᱢ ᱦᱩᱭᱩᱜ ᱠᱟᱱᱟ ᱥᱟᱶᱛᱮ ᱟᱞᱮ ᱥᱮᱫ ᱱᱚᱝᱠᱟ ᱜᱮᱠᱚ ᱮᱢᱟᱜ ᱠᱟᱱᱟ ᱟᱨᱠᱤ ᱾ ᱟᱫᱚ ᱥᱟᱱᱟᱢ ᱦᱚᱲ ᱠᱚᱜᱮ ᱱᱚᱝᱠᱟ ᱟᱞᱮ ᱥᱮᱱ ᱫᱚ ᱱᱚᱝᱠᱟ ᱰᱟᱝᱨᱤ ᱢᱮᱨᱚᱢ ᱫᱚᱠᱚ ᱥᱟᱸᱜᱮ ᱜᱮᱭᱟ ᱾ ᱟᱫᱚ ᱚᱱᱟ ᱞᱮᱠᱟᱛᱮ ᱠᱷᱚᱛ ᱠᱚᱫᱚ ᱦᱟᱸᱜ ᱠᱷᱟᱱ ᱮᱸ ᱵᱷᱟᱜᱮ ᱜᱮ ᱢᱮᱱᱟᱜᱼᱟ ᱥᱟᱱᱟᱢ ᱦᱚᱲᱟᱜ ᱜᱮ ᱾ ᱟᱫᱚ ᱱᱚᱝᱠᱟ ᱟᱫᱚ ᱚᱱᱠᱟ ᱫᱷᱚᱨᱚᱱ ᱥᱚᱢᱚᱭ ᱨᱮ ᱱᱚᱝᱠᱟ ᱠᱷᱟᱹᱭ ᱠᱷᱚᱛ ᱠᱚᱫᱚᱞᱮ ᱤᱫᱤᱭᱟ ᱟᱨᱠᱤ, ᱟᱫᱚ ᱱᱤᱛ ᱛᱚᱜ ᱫᱚ ᱦᱟᱸᱜ ᱠᱷᱟᱱ ᱠᱷᱮᱛ ᱠᱚᱨᱮ ᱫᱚ ᱜᱚᱴᱟ ᱞᱮ ᱪᱷᱩᱲᱭᱟᱹᱣ ᱠᱟᱜᱼᱟ, ᱪᱷᱩᱲᱭᱟᱹᱣ ᱠᱟᱛᱮᱜ ᱱᱚᱝᱠᱟ ᱥᱤ ᱵᱟᱲᱟ ᱟᱨᱠᱤ
ᱦᱮᱸ ᱾
ᱚ ᱱᱚᱝᱠᱟ ᱟᱫᱚ ᱜᱚᱝᱠᱮ ᱟᱯᱮ ᱥᱮᱱ ᱜᱮ ᱛᱟᱦᱚᱠᱮ ᱚᱠᱟᱞᱮᱠᱟ? ᱢᱟᱱᱮ ᱠᱟ ᱥᱟᱨ ᱱᱚᱝᱠᱟ ᱫᱚᱠᱟᱱ ᱥᱟᱨ ᱜᱮ ᱥᱮ ᱪᱮᱫ ᱞᱮᱠᱟ ᱜᱩᱨᱤᱡ ᱥᱟᱨ? ᱥᱮ ᱢᱟ ᱠᱟᱹᱴᱤᱡ ᱞᱟᱹᱭᱟᱫ ᱵᱮᱞᱮ ᱾
ᱦᱮᱸ ᱜᱚᱝᱠᱮ ᱟᱞᱮᱥᱮᱫ ᱦᱚᱸ ᱚᱱᱠᱟ ᱜᱮ ᱾ ᱢᱚᱴᱟᱢᱩᱴᱤ ᱡᱟᱦᱟᱸᱭ ᱨᱮᱱ ᱰᱟᱝᱨᱤ ᱜᱟᱰᱟ ᱢᱤᱦᱩ ᱠᱟᱹᱴᱤᱡ ᱵᱤᱥᱤ ᱧᱚᱜ ᱢᱮᱱᱟᱜ ᱠᱚᱣᱟ, ᱩᱱᱠᱩ ᱫᱚ ᱚᱱᱠᱟ ᱢᱟᱱᱮ ᱚᱱᱟ ᱟᱛᱮᱫ ᱠᱚ ᱨᱚᱦᱚᱭᱟ ᱾ ᱟᱨ ᱠᱤᱪᱷᱩ ᱠᱤᱪᱷᱩ ᱫᱚ ᱥᱟᱨ ᱦᱚᱸᱠᱚ ᱮᱢᱟᱜᱼᱟ ᱫᱚᱠᱟᱱ ᱨᱮᱱᱟᱜ, ᱦᱮᱸ ᱵᱤᱵᱷᱤᱱᱱᱚ ᱨᱚ ᱠᱚᱢ ᱟᱨ ᱱᱮᱛᱟᱨ ᱢᱟ ᱜᱚᱝᱠᱮ ᱥᱟᱨ ᱦᱚᱸ ᱵᱟᱡᱟᱨ ᱨᱮ ᱦᱮᱡ ᱟᱠᱟᱱᱟ ᱾ ᱢᱟᱱᱮ ᱜᱚᱞᱟᱣ ᱦᱚᱸ ᱵᱟᱝ ᱜᱚᱞᱟᱜ ᱠᱟᱱᱟ, ᱢᱟᱱᱮ
ᱦᱤᱭ ᱜᱚᱝᱠᱮ ᱟᱫᱚ ᱦᱳᱭ ᱪᱮᱫ ᱞᱮᱠᱟᱱ ᱥᱟᱨ ᱡᱮᱠᱚ ᱮᱢᱚᱜ ᱠᱟᱱᱟ ᱱᱮᱛᱟᱨ! ᱟᱫᱟ ᱪᱮᱫ ᱵᱤᱱ ᱢᱮᱱᱟ ᱦᱳᱭ ᱵᱚᱥᱛᱟ ᱵᱷᱤᱛᱤᱨ ᱨᱮ ᱵᱚᱥᱛᱟ ᱥᱚᱢᱤᱛ ᱠᱚ ᱟᱨ ᱱᱮᱛᱟᱨ ᱨᱮᱱᱟᱜ ᱜᱚᱝᱠᱮ ᱥᱤᱥ ᱴᱮᱢ ᱪᱮᱫ ᱞᱮᱠᱟ ᱢᱟᱱᱮ ᱱᱮᱛᱟᱨ ᱫᱚ ᱱᱚᱝᱠᱟ ᱞᱩᱡᱽ ᱥᱟᱨ ᱫᱚ ᱵᱟᱝ ᱠᱚ ᱮᱢᱚᱜ ᱠᱟᱱᱟ ᱪᱮ ᱛᱟᱹᱢᱤᱭᱮᱫ ᱠᱚ, ᱟᱫᱚ ᱛᱟᱦᱚᱞᱮ ᱱᱚᱝᱠᱟ ᱞᱮᱠᱟᱛᱮ ᱵᱚᱥᱛᱟ ᱥᱟᱨ ᱜᱮ ᱦᱟᱛᱟᱣ ᱦᱩᱭᱩᱜ ᱠᱟᱱᱟ ᱾ ᱟᱨ ᱱᱚᱣᱟ ᱦᱚᱸ ᱟᱠᱷᱟᱱ ᱮᱸᱻ ᱦᱳᱭ ᱾ ᱚᱱᱠᱟ ᱞᱩᱡ ᱥᱟᱨ ᱫᱚ ᱵᱟᱝ ᱠᱚ ᱮᱢᱚᱜ ᱠᱟᱱᱟ ᱟᱨᱠᱤ ᱾ ᱟᱫᱚ ᱵᱚᱥᱛᱟ ᱜᱮ ᱦᱟᱛᱟᱣ ᱦᱩᱭᱩᱜᱼᱟ ᱟᱫᱚ ᱪᱤᱠᱟᱹᱭᱟᱵᱤᱱ? ᱟᱨᱻ ᱱᱚᱝᱠᱟ ᱞᱮᱠᱟᱛᱮ ᱮᱸ ᱢᱤᱫ ᱫᱷᱟᱣ ᱛᱮ ᱪᱟᱥ ᱦᱩᱭ ᱞᱮᱱᱠᱷᱟᱱ ᱢᱟ ᱟᱹᱰᱤ ᱱᱟᱯᱟᱭ ᱠᱟᱛᱷᱟ ᱾
ᱦᱳᱭ ᱾
ᱟᱫᱚ ᱱᱚᱝᱠᱟ ᱢᱤᱫ ᱵᱟᱨ ᱦᱚᱲᱟᱜ ᱚᱱᱠᱟ ᱚᱥᱩᱵᱤᱫᱷᱟ ᱦᱩᱭᱩᱜ ᱠᱟᱱ ᱜᱮᱛᱟ ᱠᱚᱣᱟ ᱾ ᱡᱟᱦᱟᱸᱭ ᱠᱚ ᱫᱚ ᱣᱟᱜ ᱜᱚᱴᱟ ᱵᱟᱝ ᱦᱟᱸᱜ ᱠᱷᱟᱱ ᱵᱟᱝ ᱫᱟᱜ ᱟᱠᱟᱱ ᱛᱟᱠᱚᱣᱟ, ᱟᱨ ᱵᱚᱥ ᱛᱟ ᱮ ᱢᱤᱫ ᱵᱚᱥᱛᱟ ᱥᱟᱨ ᱦᱟᱛᱟᱣ ᱟᱹᱜᱩ ᱠᱟᱛᱮᱫ ᱛᱚ ᱦᱟᱸᱜ ᱟᱨ ᱟᱠᱷᱟᱱ ᱵᱟᱝ ᱦᱩᱭᱩᱜᱼᱟ ᱾ ᱦᱚᱭ ᱠᱚ ᱡᱩᱫᱤ ᱧᱟᱢᱟᱭ ᱛᱟᱦᱚᱞᱮ ᱫᱟᱜᱚᱜᱼᱟ ᱢᱟᱱᱮ ᱱᱚᱥᱴᱚᱜᱼᱟ ᱾
ᱚᱱᱮ ᱚᱱᱠᱟ ᱜᱮ ᱟᱱᱮ ᱥᱟᱨ ᱦᱚᱸ ᱢᱟᱱᱮ ᱫᱩ ᱱᱟᱢᱵᱟᱨ ᱾ ᱫᱩ ᱱᱚᱢᱵᱚᱨ ᱥᱟᱨ, ᱦᱮᱸ ᱾ ᱟᱫᱚ ᱱᱮᱛᱟᱨ ᱫᱚ ᱢᱚᱱᱮ ᱦᱩᱭᱩᱜ ᱠᱟᱱᱟ ᱡᱮ ᱚᱱᱟ ᱰᱟᱝᱨᱤ ᱜᱩᱨᱤᱡ ᱥᱟᱨ ᱛᱮᱜᱮ ᱢᱳᱴᱟᱢᱩᱴᱤ ᱨᱚᱦᱚᱭ ᱫᱚ ᱵᱷᱟᱜᱮᱭᱟ ᱪᱮᱫᱟᱜ ᱥᱮ ᱚᱱᱟ ᱠᱚ ᱚᱱᱟ ᱛᱮᱜ ᱡᱩᱫᱤᱵᱤᱱ ᱨᱚᱦᱚᱭᱟ, ᱢᱚᱴᱟᱢᱩᱴᱤ ᱚᱱᱟ ᱦᱳᱲᱳ ᱡᱩᱫᱤ ᱵᱤᱱ ᱚᱱᱟ ᱵᱤᱱ ᱡᱚᱢᱟ ᱢᱚᱴᱟᱢᱩᱴᱤ ᱥᱚᱨᱤᱨ ᱫᱚ ᱵᱟᱭ ᱠᱷᱚᱛᱤᱭᱟ ᱾
ᱟᱨ
ᱵᱩᱡ
ᱴᱷᱤᱠ ᱴᱷᱤᱠ᱾
ᱛᱟᱛᱮ ᱠᱚᱨᱮ ᱫᱚᱠᱟᱱ ᱨᱮᱱᱟᱜ ᱥᱟᱨ ᱫᱚ ᱞᱟᱜᱟᱣ ᱫᱚ ᱟᱹᱰᱤ ᱢᱟᱱᱮ ᱵᱷᱟᱹᱜᱤ ᱫᱚ ᱵᱟᱝ ᱦᱩᱭᱩᱜ ᱠᱟᱱᱟ ᱟᱨᱠᱤ ᱚᱱᱮ ᱚᱱᱠᱟ ᱫᱩ ᱱᱚᱢᱵᱚᱨ ᱥᱟᱨ
ᱦᱩᱸ ᱦᱩᱸ᱾ ᱛᱟᱨᱯᱚᱨ ᱟᱫᱚ ᱦᱟᱸᱱᱮ ᱠᱮᱢᱤᱠᱮᱞ ᱠᱚ ᱟᱨ ᱠᱚ ᱦᱮᱵᱤ ᱡᱤᱵᱤ ᱢᱮᱱᱟᱜᱼᱟ᱾ ᱟᱫᱚ ᱦᱟᱸᱜ ᱠᱷᱟᱱ ᱦᱳᱭ ᱨᱳᱜ ᱫᱚ ᱟᱹᱰᱤ ᱵᱟᱲ ᱛᱤ ᱜᱚᱫᱚᱜ ᱠᱟᱱ ᱜᱮᱭᱟ ᱥᱟᱹᱨᱤᱜᱮ ᱟᱫᱚ ᱱᱚᱣᱟ ᱟᱵᱚᱣᱟᱜ ᱦᱚᱲᱢᱚ ᱯᱚᱠᱠᱷᱮ ᱮᱠᱫᱚᱢ ᱫᱚᱢᱮ ᱜᱮ ᱵᱟᱹᱲᱤᱡᱚᱜ ᱠᱟᱱᱟ,
ᱦᱩᱸ᱾
ᱦᱳᱭ᱾
ᱯᱟᱹᱦᱤᱞ ᱦᱟᱯᱲᱟᱢ ᱠᱚ ᱡᱮᱢᱚᱱ ᱮᱢᱱᱤ ᱡᱮᱢᱚᱱ ᱤᱭᱟᱹ ᱠᱚ ᱞᱟᱜᱟᱜ ᱛᱟᱦᱮᱸᱜ ᱛᱤᱡᱩ ᱠᱚ ᱞᱟᱜᱟᱜ ᱛᱟᱦᱮᱸᱜ, ᱩᱱᱫᱚ ᱠᱱᱚ ᱤᱭᱟᱹ ᱦᱚᱸ ᱵᱟᱠᱚ ᱮᱢᱟᱜ ᱛᱟᱦᱮᱸᱡ ᱨᱟᱥᱟᱭᱱᱤᱠ ᱥᱟᱨ ᱜᱮ ᱵᱟᱠᱚ ᱮᱢᱟᱜ ᱛᱟᱦᱮᱸᱡ ᱥᱥᱯᱨᱮ ᱦᱚᱸ ᱵᱟᱝ, ᱪᱮᱫ ᱦᱚᱸ ᱵᱟᱝ ᱩᱱᱫᱚ ᱦᱳᱲᱳ ᱟᱹᱰᱤ ᱢᱚᱸᱡᱽ ᱜᱮ ᱦᱩᱭᱩᱜ ᱛᱟᱦᱮᱸᱫ᱾
ᱦᱳᱭ ᱦᱳᱭ ᱦᱳᱭ ᱜᱚᱝᱠᱮ ᱦᱩᱸ᱾
ᱟᱨ ᱱᱮᱛᱟᱨ ᱫᱚ ᱧᱮᱞ ᱵᱤᱱ ᱚᱱᱟ ᱥᱟᱨ ᱠᱚ ᱮᱢ ᱠᱟᱛᱮᱜ ᱨᱮᱦᱚᱸ ᱫᱚᱢᱮ ᱮᱥᱯᱨᱮ ᱦᱩᱭᱩᱜ ᱠᱟᱱᱟ ᱛᱤᱡᱩᱭ ᱫᱟᱠᱚ ᱦᱳᱭᱥᱮ? ᱠᱚᱨᱮ ᱟᱵᱚ ᱫᱚ ᱚᱱᱟ ᱯᱚᱴᱮ ᱥᱚᱢᱚᱭ ᱵᱟᱝ ᱚᱱᱟ ᱵᱟᱠᱚ ᱡᱚᱢᱟ?
ᱦᱩᱸ ᱴᱷᱤᱠ᱾
ᱫᱚᱢᱮ ᱠᱚ ᱡᱚᱢᱟ ᱛᱟᱦᱞᱮ ᱯᱚᱴᱮ ᱥᱚᱢᱚᱭ ᱦᱚᱸ ᱨᱟᱱ ᱮᱢᱟᱜ ᱦᱩᱭᱩᱜ ᱠᱟᱱᱟ᱾ ᱦᱩᱲᱩ ᱨᱮ ᱯᱩᱨᱟᱹ ᱚᱱᱟ ᱪᱟᱣᱞᱮ ᱜᱚᱫᱚᱜ ᱠᱟᱱᱟ ᱩᱱ ᱥᱚᱢᱚᱭ ᱦᱚᱸ᱾
ᱫᱷᱟᱥᱟ ᱠᱚ ᱞᱟᱜᱟᱜ ᱠᱟᱱᱟ ᱦᱩᱸ᱾
ᱱᱮᱛᱟᱨ ᱫᱚ ᱟᱹᱰᱤ ᱜᱟᱱᱜᱮ ᱰᱤᱥᱴᱟᱵ ᱜᱚᱫᱚᱜ ᱠᱟᱱ ᱜᱮᱭᱟ ᱥᱮ ᱞᱟᱦᱟ ᱞᱮᱠᱟ ᱫᱚ ᱱᱮᱛᱟᱨ ᱫᱚ ᱦᱩᱲᱩ ᱫᱚ ᱠᱷᱩᱵ ᱮᱠᱴᱟ ᱫᱚ ᱵᱟᱝ ᱦᱩᱭᱩᱜ ᱠᱟᱱᱟ ᱟᱨ ᱱᱮᱛᱟᱨ ᱫᱚ ᱤᱭᱟᱹ ᱜᱮ ᱠᱚᱢ ᱠᱟᱱᱟ ᱵᱟᱝ ᱫᱚ ᱚᱱᱮ ᱱᱮᱛᱟᱨ ᱫᱚ ᱪᱟᱥ ᱜᱮ ᱵᱟᱵᱚᱱ ᱜᱟᱱᱮᱫ ᱛᱟᱦᱮᱸᱫ ᱥᱮ ᱪᱮᱫ?
ᱵᱟᱝᱠᱷᱟᱱ ᱥᱮᱫᱟᱭ ᱦᱟᱲᱟᱢ ᱠᱚᱫᱚ ᱵᱷᱟᱜᱤ ᱜᱮᱠᱚ ᱦᱩᱭ ᱦᱚᱪᱚ ᱞᱮᱫ ᱛᱟᱦᱮᱸᱫ᱾
ᱟᱨ ᱜᱚᱝᱠᱮ ᱟᱸᱡᱚᱢ ᱵᱤᱱ ᱞᱟᱹᱭ ᱫᱟᱞᱤᱧ ᱞᱟᱦᱟ ᱛᱮᱫᱚ ᱰᱟᱹᱝᱨᱤ ᱠᱟᱰᱟ ᱱᱟᱦᱮᱞ ᱛᱮᱜᱮ ᱥᱤ ᱦᱩᱭᱩᱜ ᱛᱟᱷᱮᱫ, ᱩᱱ ᱫᱚ ᱧᱮᱞ ᱵᱤᱱ ᱟᱹᱰᱤ ᱵᱷᱟᱹᱜᱤ ᱦᱩᱲᱩ ᱦᱩᱭᱩᱜ ᱛᱟᱦᱮᱸᱫ᱾ ᱮᱵᱚᱝ ᱢᱟᱱᱮ ᱡᱩᱫᱤ ᱢᱟᱱᱮ ᱦᱩᱲᱩ ᱵᱤᱱ ᱨᱚᱦᱚᱭᱟ ᱢᱚᱴᱟ ᱢᱩᱴᱤ ᱢᱤᱫ ᱥᱚᱯᱛᱟᱦᱚ ᱵᱟᱨ ᱥᱚᱯᱛᱟᱦᱚ ᱛᱮᱜᱮ ᱨᱚᱝ ᱟᱹᱪᱩᱨᱚᱜ ᱛᱟᱦᱮᱸᱜ᱾ ᱟᱨ ᱱᱮᱛᱟᱨ ᱫᱚ ᱧᱮᱞ ᱵᱤᱱ ᱨᱳᱚᱴᱟᱨ ᱛᱮ ᱥᱤᱭᱳᱜ ᱠᱟᱱᱟ ᱯᱩᱨᱟᱹ ᱞᱟᱛᱟᱨ ᱨᱮᱱᱟᱜ ᱚᱱᱟ ᱟᱨᱟᱜ ᱦᱟᱥᱟ ᱩᱰᱩᱠᱚᱜ ᱠᱟᱱᱟ ᱨᱚᱝ ᱟᱪᱩᱨ ᱛᱮᱦᱚᱸ ᱟᱹᱰᱤ ᱥᱚᱢᱚᱭ ᱞᱟᱜᱟᱜ ᱠᱟᱱᱟ᱾
ᱦᱩᱸ ᱦᱩᱸ ᱾
ᱴᱷᱤᱠ ᱴᱷᱤᱠ ᱴᱷᱤᱠ᱾
ᱛᱟᱦᱚᱞᱮ ᱚᱱᱟ ᱫᱚ ᱡᱩᱫᱤ ᱨᱚᱝ ᱟᱹᱪᱩᱨ ᱦᱩᱭᱩᱜᱼᱟ ᱢᱟᱱᱮ ᱚᱱᱟ ᱫᱚ ᱨᱟᱥᱟᱭᱚᱱᱤᱠ ᱥᱟᱨ ᱮᱢ ᱠᱟᱛᱮᱫ ᱜᱮ ᱨᱚᱝ ᱠᱚ ᱟᱹᱪᱩᱨ ᱦᱩᱭᱩᱜᱼᱟ᱾
ᱦᱩᱸ ᱦᱩᱸ᱾
ᱦᱮᱸᱥᱮ? ᱟᱪᱪᱷᱟ ᱟᱨ ᱱᱮᱛᱟᱨ ᱢᱟ ᱟᱞᱮ ᱥᱮᱫ ᱫᱚ ᱢᱟᱱᱮ ᱱᱟᱣᱟ ᱱᱟᱣᱟ ᱥᱚᱨᱠᱟᱨ ᱠᱚ ᱦᱮᱡ ᱟᱠᱟᱱᱟ ᱰᱟᱝᱨᱤ ᱠᱟᱰᱟ ᱢᱮᱨᱚᱢ ᱵᱷᱤᱰᱤ ᱦᱚᱸ ᱟᱹᱠᱷᱨᱤᱧ ᱯᱷᱠᱷᱨᱤᱧ ᱵᱚᱱᱫᱚ ᱢᱮᱱᱟᱜᱼᱟ ᱦᱩ ᱛᱟᱦᱞᱮ ᱛᱟᱛᱮ ᱠᱚᱨᱮ ᱢᱟᱱᱮ ᱟᱹᱰᱤ ᱦᱚᱲᱜᱮ ᱞᱟᱦᱟ ᱛᱮᱠᱚ ᱰᱟᱹᱝᱨᱤ ᱢᱮᱨᱚᱢ ᱠᱚ ᱟᱠᱷᱨᱤᱧ ᱟᱠᱟᱜ ᱠᱚᱣᱟ ᱟᱫᱚ ᱵᱟᱠᱚ ᱦᱟᱛᱟᱣ ᱫᱟᱲᱮ ᱟᱠᱚ ᱠᱟᱱᱟ ᱦᱟᱴ ᱠᱚᱢᱟ ᱵᱚᱱᱫᱚ ᱢᱮᱱᱟᱜᱼᱟ ᱦᱮᱸ ᱱᱤᱛᱚᱜ ᱚᱱᱮ ᱨᱳᱴᱟᱨ ᱴᱨᱟᱠᱴᱟᱨ ᱛᱮᱠᱚ ᱥᱤ ᱵᱟᱲᱟᱭᱮᱫᱟ ᱟᱨᱠᱤ
ᱯᱩᱭᱥᱟ ᱵᱟᱹᱱᱩᱜᱼᱟ ᱪᱟᱨᱥᱚ ᱴᱟᱠᱟ ᱦᱩᱭᱩᱜᱼᱟ ᱥᱮ ᱪᱮᱫ ᱟᱫᱚ ᱦᱳᱭ ᱟᱫᱚ ᱡᱟᱦᱟᱸᱭᱟᱜ ᱰᱟᱝᱨᱤ ᱱᱟᱦᱮᱞ ᱠᱚ ᱚ ᱵᱟᱹᱱᱩᱜ ᱛᱟᱠᱚᱣᱟ
ᱦᱩ
ᱟᱫᱚ ᱪᱟᱥ ᱛᱚ ᱞᱟᱜᱟᱣ ᱟᱠᱚ ᱠᱟᱱ ᱜᱮᱭᱟ ᱥᱮ ᱟᱫᱚ ᱢᱮᱱᱫᱚ ᱦᱳᱭ ᱦᱮᱸ ᱪᱟᱥ ᱫᱚ ᱦᱩᱭᱩᱜ ᱜᱮᱭᱟ ᱟᱫᱚ ᱚᱱᱟ ᱞᱮᱠᱟᱛᱮ ᱞᱩᱴᱟᱨ ᱠᱚᱦᱚᱸ ᱢᱮᱱᱟᱜᱼᱟ ᱮ
ᱟᱫᱚ ᱨᱩᱴᱟᱨ ᱠᱚᱛᱮ ᱜᱮ ᱪᱟᱥ ᱵᱟᱲᱟ ᱮᱫ ᱜᱮᱭᱟ ᱠᱚ ᱦᱚᱲ
ᱦᱩᱸ ᱦᱩᱸ ᱟᱫᱚ ᱵᱤᱱ ᱪᱤᱠᱟᱹᱭᱟ ᱡᱚᱢ ᱛᱚ ᱦᱩᱭᱩᱜᱼᱟ ᱞᱟᱡ ᱛᱚ ᱵᱟᱭ ᱵᱩᱡᱟ
ᱦᱮᱸ ᱦᱮᱸ ᱞᱟᱡ ᱛᱚ ᱵᱟᱭ ᱵᱩᱡᱟ ᱡᱚᱢ ᱜᱮ ᱦᱩᱭᱩᱜᱼᱟ
ᱦᱮᱸ ᱥᱮᱫᱟᱭ
ᱟᱫᱚ ᱢᱮᱱᱮᱫ ᱛᱟᱦᱮᱱᱤᱧ ᱟᱫᱚ ᱱᱚᱝᱼᱼ ᱠᱟ ᱯᱷᱩᱴᱵᱚᱞ ᱠᱷᱮᱞ ᱠᱚ ᱟᱯᱮ ᱥᱮᱱ ᱫᱚ ᱦᱩᱭ ᱵᱟᱲᱟᱜ ᱠᱟᱱ ᱜᱮᱭᱟ ᱥᱮ ᱵᱟᱝ
ᱦᱮᱸ ᱜᱚᱢᱠᱮ ᱦᱚᱜᱼᱚᱭ ᱦᱩᱞ ᱫᱤᱵᱚᱥ ᱨᱮ ᱟᱞᱮ ᱴᱷᱮᱱ ᱥᱩᱨ ᱨᱮᱜᱮ ᱦᱩᱭᱱᱟ ᱚᱱᱟ ᱥᱳᱞᱳᱴᱤ ᱴᱤᱢ ᱨᱮᱱᱟᱜ ᱠᱷᱮᱞ ᱢᱚᱴᱟᱢᱩᱴᱤ ᱯᱚᱧᱪᱟᱥ ᱦᱟᱡᱟᱨ ᱴᱟᱠᱟ ᱯᱨᱟᱭᱤᱡᱽ ᱛᱟᱦᱮᱸ ᱠᱟᱱᱟ
ᱟᱪᱪᱷᱟ
ᱢᱟᱱᱮ ᱵᱷᱟᱜᱮ ᱜᱮ ᱠᱷᱮᱞ ᱦᱩᱭᱱᱟ ᱟᱨᱠᱤ ᱟᱨ ᱟᱞᱮ ᱥᱮᱫ ᱢᱟ ᱢᱟᱱᱮ ᱵᱤᱨ ᱫᱤᱥᱚᱢ ᱛᱚ ᱚᱱᱠᱟ ᱥᱮᱬᱟ ᱫᱷᱟᱢᱟᱠᱟ ᱦᱩᱭᱩᱜ ᱨᱮᱦᱚᱸ ᱚᱱᱮ ᱥᱟᱺᱜᱤᱧ ᱧᱚᱜ ᱨᱮ ᱦᱩᱭᱩᱜᱼᱟ ᱛᱟᱦᱞᱮ ᱚᱱᱟ ᱫᱚ ᱧᱮᱧᱮᱞ ᱪᱟᱞᱟᱣ ᱦᱩᱭᱩᱜᱼᱟ ᱜᱟᱹᱲᱤᱛᱮ ᱨᱤᱡᱟᱨᱵᱷ ᱠᱟᱛᱮ